ᱦᱮᱸ, ᱪᱮᱫ ᱞᱮᱠᱟ ᱢᱮᱱᱟᱜ ᱯᱮᱭᱟ?
ᱦᱩᱸ ᱵᱷᱟᱜᱮ ᱜᱮ ᱾ ᱟᱯᱮ ᱫᱚ?
ᱦᱮᱸ ᱟᱞᱮ ᱦᱚᱸ ᱵᱷᱟᱜᱮ ᱜᱮ ᱾ ᱟᱫᱚ ᱪᱮᱫ ᱠᱚᱯᱮ ᱪᱮᱠᱟ ᱵᱟᱲᱟᱭ ᱫᱟ ᱛᱚᱵᱮ?
ᱚᱲᱟᱜ ᱠᱚᱨᱮᱜ ᱜᱮ, ᱫᱟᱜ ᱫᱟᱭ ᱾ ᱦᱚᱛᱚᱜ ᱠᱚ ᱨᱚᱦᱚᱭ ᱦᱳᱭ ᱠᱟᱱᱟ ᱾
ᱚ ᱦᱩᱸ ᱦᱩᱸ, ᱦᱩᱲᱩ ᱠᱚᱯᱮ ᱮᱨ ᱠᱮᱫᱟ? ᱟᱞᱮ ᱫᱚ ᱦᱚᱜᱼᱚᱭ ᱡᱚᱢ ᱵᱟᱲᱟ ᱠᱟᱛᱮᱫ ᱞᱮ ᱫᱩᱲᱩᱵ ᱵᱟᱲᱟ ᱠᱟᱱᱟ ᱞᱮ ᱾ ᱱᱚᱛᱮ ᱫᱚ ᱵᱟᱭ ᱫᱟᱜ ᱫᱟ ᱱᱚᱛᱮ ᱫᱚᱭ ᱨᱤᱢᱤᱞ ᱠᱟᱫᱟᱭ ᱾ ᱟᱨ ᱦᱟᱞᱠᱟ ᱞᱚᱞᱚ ᱦᱚᱸ ᱞᱚᱞᱚ ᱧᱚᱜ ᱟᱹᱠᱟᱹᱜ ᱠᱟᱱᱟ ᱾
ᱚ ᱾
ᱦᱩᱸ, ᱦᱩᱸ ᱾
ᱟᱯᱮ ᱫᱚ ᱦᱩᱲᱩ ᱠᱚ, ᱟᱹᱣᱨᱤ ᱮᱨ ᱦᱩᱭᱩᱜᱼᱟ ᱾
ᱚ, ᱟᱞᱮ ᱦᱚᱸ ᱮᱨ ᱫᱚᱞᱮ ᱚ, ᱟᱞᱮ ᱫᱚ ᱮᱨ ᱫᱚᱞᱮ ᱮᱨ ᱠᱮᱫᱟ ᱟᱫᱚ ᱱᱤᱛᱚᱜ ᱫᱚ ᱡᱟᱱᱟᱢ ᱵᱟᱲᱟ ᱠᱟᱱᱟ ᱠᱟᱹᱴᱤᱡ ᱠᱟᱹᱴᱤᱡ ᱾
ᱚ, ᱟᱯᱮ ᱥᱮᱫ ᱫᱚ ᱵᱟᱭ ᱫᱟᱜᱮᱫ ᱛᱮ?
ᱟᱞᱮᱥᱮᱫ ᱫᱚ ᱥᱤᱛᱩᱝ ᱠᱟᱫᱟᱭ, ᱟᱨ ᱦᱟᱞᱠᱟᱭ ᱨᱤᱢᱤᱞ ᱦᱚᱭ ᱨᱤᱢᱤᱞ ᱠᱟᱫᱟᱭ ᱾
ᱟᱞᱮ ᱥᱮᱫ ᱫᱚ ᱨᱤᱢᱤᱞ ᱠᱟᱫᱟᱭ, ᱫᱟᱜ ᱮᱫ ᱛᱟᱦᱮᱸᱜᱼᱮ ᱦᱚᱞᱟᱱᱚᱜ ᱾
ᱚ, ᱦᱩᱸ ᱾
ᱟᱨ ᱡᱚᱢ ᱵᱟᱲᱟ ᱠᱚ ᱦᱩᱭᱱᱟ?
ᱡᱚᱢ ᱵᱟᱲᱟ ᱠᱚᱫᱚ ᱦᱩᱭᱱᱟ, ᱡᱚᱢ ᱵᱟᱲᱟ ᱠᱟᱛᱮᱫ ᱜᱮ ᱡᱤᱨᱟᱹᱣ ᱦᱩᱭ ᱠᱟᱱᱟ ᱾ ᱟᱫᱚ ᱦᱟᱸᱜ ᱪᱮᱫ ᱪᱤᱠᱟᱭ ᱠᱟᱹᱢᱤ ᱦᱩᱭᱩᱜᱼᱟ ᱵᱟᱲᱜᱮ ᱠᱚ ᱥᱟᱯᱟᱭ ᱦᱩᱭᱩᱜᱼᱟ ᱾ ᱡᱚᱱᱰᱨᱟ ᱠᱚ ᱮᱨ ᱦᱩᱭᱩᱜ ᱞᱟᱹᱜᱤᱫ ᱛᱚ ᱟᱫᱚ ᱚᱱᱟ ᱛᱮ ᱵᱟᱲᱜᱮ ᱥᱟᱯᱷᱟᱭ ᱦᱩᱭᱩᱜᱼᱟ ᱾
ᱟᱯᱮ ᱥᱮᱫ ᱛᱟᱦᱞᱮ ᱪᱮᱫ ᱠᱚ ᱠᱚ ᱪᱟᱥᱟ?
ᱪᱟᱥ ᱫᱚ, ᱟᱞᱮᱥᱮᱫ ᱫᱚ ᱚᱱᱠᱟ ᱰᱷᱮᱨ ᱪᱟᱥ ᱫᱚ ᱵᱟᱝ ᱦᱩᱭᱩᱜ ᱜᱮᱭᱟ ᱚᱱᱟ ᱡᱟ ᱚᱱᱟ ᱵᱚᱨᱥᱟ ᱪᱟᱥ ᱤᱭᱟᱹᱜᱤ ᱚᱱᱟ ᱫᱟᱜ ᱡᱟᱹᱯᱩᱫ ᱚᱱᱟ ᱤᱭᱟᱹ ᱜᱤ ᱨᱚᱦᱚᱭ ᱜᱤ ᱟᱨ ᱚᱱᱠᱟ ᱡᱟᱦᱟᱱᱟᱜ ᱫᱟᱜ ᱨᱮᱭᱟᱜ ᱥᱩᱵᱤᱫᱷᱟ ᱠᱚᱫᱚ ᱵᱟᱹᱱᱩᱜᱼᱟ, ᱦᱩᱲᱩ ᱠᱚᱜᱮ ᱡᱟ ᱚᱱᱟ ᱠᱚᱜᱮ ᱦᱩᱭᱩᱜᱼᱟ ᱾ ᱟᱨ ᱱᱮᱛᱟᱨ ᱫᱚ ᱚᱱᱟ ᱡᱚᱸᱰᱨᱟ ᱠᱚᱜᱮ, ᱡᱚᱸᱰᱨᱟ ᱵᱮᱸᱜᱟᱲ ᱠᱚ ᱦᱩᱭᱩᱜ ᱨᱚᱦᱚᱭ ᱦᱩᱭᱩᱜ ᱠᱷᱟᱡ ᱾ ᱮᱸ ᱟᱯᱮ ᱥᱮᱫ ᱫᱚ ᱪᱮᱜ ᱠᱚ ᱦᱩᱭᱩᱜ ᱜᱮᱭᱟ?
ᱟᱞᱮ ᱥᱮᱫ ᱫᱚ ᱥᱚᱵᱽᱡᱤ ᱠᱚ ᱪᱟᱥ ᱦᱩᱭᱩᱜᱼᱟ ᱟᱨᱠᱤ ᱡᱷᱚᱛᱚ ᱥᱚᱵᱡᱤ ᱜᱮᱠᱚ ᱪᱟᱥᱟ ᱾
ᱚ ᱦᱩᱸ, ᱦᱩᱲᱩ ᱫᱚ ᱟᱹᱣᱨᱤ ᱞᱮ ᱤᱭᱟᱹᱭᱟ ᱚᱭᱮᱡ ᱡᱟᱱᱟᱢ ᱵᱟᱲᱟ ᱞᱮᱱ ᱜᱮ ᱦᱟᱸᱜ, ᱟᱫᱚ ᱨᱚᱦᱚᱭ ᱦᱩᱭᱩᱜᱼᱟ ᱾
ᱚ ᱾
ᱛᱚᱵᱮ ᱤᱭᱟᱹ ᱛᱤᱭᱟᱹᱜ ᱠᱟᱱᱟ ᱟᱢᱵᱚᱛᱤ ᱦᱮᱸᱥᱮ ᱵᱟᱝ? ᱟᱫᱚ ᱪᱮᱜ ᱞᱮᱠᱟ ᱟᱯᱮ ᱥᱮᱫ ᱫᱚ ᱪᱮᱜ ᱞᱮᱠᱟ ᱢᱟᱱᱟᱣ ᱜᱮᱭᱟ ᱟᱢᱵᱚᱛᱤ ᱫᱚ?
ᱠᱷᱩᱵ ᱮᱠᱴᱟ ᱥᱮᱨᱚᱢ ᱫᱚ ᱵᱟᱝ ᱦᱩᱭᱩᱜ ᱜᱮᱭᱟ, ᱡᱟᱠ ᱛᱮᱫᱚ ᱟᱨᱠᱤ ᱾
ᱦᱩᱸ ᱾
ᱢᱟᱱᱮ ᱡᱟ ᱦᱩᱭᱱᱟ ᱚᱱᱟ ᱠᱚᱨᱮ ᱜᱮ ᱠᱟᱱᱴᱷᱟᱲ ᱠᱷᱟᱹᱡᱟᱹᱲᱤ ᱠᱚ ᱡᱚᱢ ᱵᱟᱲᱟ ᱦᱩᱭᱩᱜᱼᱟ ᱾ ᱟᱯᱮ ᱫᱚ ᱪᱤᱠᱟ ᱠᱚ ᱢᱟᱱᱟᱣᱟ?
ᱦᱮᱸ ᱤᱭᱟᱹ ᱠᱩ ᱦᱮᱸ ᱚᱱᱠᱟ ᱜᱮ ᱠᱷᱟᱹᱡᱟᱹᱲᱤ, ᱠᱷᱟᱱᱴᱷᱟᱲ ᱥᱟᱶ ᱠᱷᱟᱱᱴᱷᱟᱲ, ᱵᱤᱞᱤ ᱠᱷᱟᱹᱡᱟᱹᱲᱤ᱾ ᱚᱱᱟᱜᱮ ᱡᱚᱢ ᱦᱩᱭᱩᱜ ᱜᱮᱭᱟ, ᱟᱨᱦᱚᱸ ᱥᱩᱠᱨᱤ ᱡᱤᱞ ᱯᱤᱴᱷᱟᱹᱭ ᱦᱩᱭᱩᱜᱼᱟ᱾ ᱥᱩᱠᱨᱤ ᱡᱤᱞ ᱩᱛᱩ,
ᱚ,
ᱦᱩᱸ, ᱟᱯᱮ ᱥᱮᱫ ᱫᱚ ᱥᱩᱠᱨᱤ ᱠᱚᱫᱚ ᱵᱟᱠᱚ ᱜᱚᱡ ᱠᱚᱜᱮᱭᱟ?
ᱜᱚᱡ, ‌ᱥᱩᱠᱨᱤ ᱠᱚᱜᱮ ᱛᱚ ᱵᱟᱹᱱᱩᱜ ᱠᱚᱣᱟ ᱥᱩᱠᱨᱤ ᱜᱮ ᱵᱟᱝ ᱠᱚ ᱟᱹᱥᱩᱞ ᱠᱟᱜ ᱠᱚᱣᱟ ᱠᱚ᱾ ᱥᱩᱠᱨᱤ ᱨᱮᱱᱟᱜ ᱥᱚᱝᱠᱷᱟ ᱠᱚᱢ ᱜᱮᱭᱟ ᱟᱨᱠᱤ ᱱᱚᱛᱮ ᱫᱚ᱾
ᱦᱩᱸ ᱦᱩᱸ ᱟᱫᱚ ᱚᱱᱠᱟ ᱯᱚᱨᱚᱵᱽ ᱠᱚᱨᱮ ᱫᱚ ᱛᱟᱦᱚᱞᱮ ᱪᱮᱫ ᱞᱮᱠᱟ ᱯᱮ ᱪᱤᱠᱟᱭ ᱜᱮᱭᱟ ᱥᱩᱠᱨᱤ ᱵᱟᱠᱩ ᱛᱟᱦᱮᱸᱱ ᱠᱷᱟᱡ ᱫᱚ ᱦᱚᱲ ᱟᱵᱚ ᱥᱟᱱᱛᱟᱲ ᱢᱚᱛᱮ ᱥᱩᱠᱨᱤ ᱡᱤᱞ ᱜᱮ ᱟᱥᱚᱞ
ᱡᱟᱦᱟᱸ ᱨᱮᱠᱚ ᱜᱚᱡ ᱠᱚᱣᱟ, ᱠᱷᱚᱵᱚᱨ ᱦᱟᱛᱟᱣ ᱠᱟᱛᱮᱫ ᱢᱟᱨᱟᱝ ᱯᱚᱨᱚᱵ ᱚᱸᱰᱮ ᱠᱷᱚᱱᱟᱜ ᱜᱮ ᱦᱟ ᱦᱟᱛᱟᱣ ᱟᱹᱜᱩ ᱦᱩᱭᱩᱜᱼᱟ ᱟᱨᱠᱤ, ᱦᱟᱛᱟᱣ ᱟᱹᱜᱩ ᱠᱟᱛᱮ ᱵᱚᱸᱜᱟ ᱵᱟᱲᱟ ᱠᱚ ᱡᱮᱢᱚᱱ ᱟᱨᱠᱤ᱾
ᱦᱩᱸ, ᱚᱱᱠᱟᱜ ᱜᱮ᱾ ᱟᱨ ᱪᱮᱫ ᱞᱮᱠᱟ ᱫᱟᱢ ᱟᱯᱮ ᱥᱮᱫ ᱫᱚ ᱥᱩᱠᱨᱤ ᱡᱤᱞ ᱫᱚ ᱛᱚᱵᱮ?
ᱪᱮᱫᱠᱟᱪᱚ ᱵᱟᱹᱞᱤᱧ ᱟᱸᱡᱚᱢ ᱵᱟᱲᱟ ᱠᱟᱫᱟ᱾
ᱚ ᱦᱩᱸ ᱱᱚᱛᱮᱜ, ᱦᱩᱸ ᱱᱚᱛᱮ ᱫᱚ ᱪᱟᱞᱟᱜ ᱠᱟᱱᱟ ᱟᱹᱲᱟᱹᱭ ᱥᱚ ᱛᱤᱱ ᱥᱚ᱾
ᱦᱩᱸ ᱱᱚᱛᱮ ᱫᱚ ᱡᱤᱞ ᱠᱚ ᱵᱟᱹᱱᱩᱜᱼᱟ ᱛᱚ ᱵᱮᱥᱤ ᱜᱮ ᱫᱟᱢ᱾
ᱚ, ᱛᱚᱵᱮ ᱟᱯᱮ ᱫᱚ ᱚᱱᱛᱮ ᱫᱚ ᱵᱟ ᱦᱮᱸ ᱦᱮᱸ᱾
ᱞᱟᱹᱭ ᱫᱟᱞᱤᱧ ᱜᱟᱯᱟ ᱡᱩᱫᱤ ᱡᱟᱦᱟᱸ ᱨᱮᱠᱚ ᱜᱚᱡ ᱠᱚᱜᱼᱟ ᱚᱱᱟ ᱠᱷᱚᱵᱚᱨ ᱦᱟᱛᱟᱣ ᱠᱟᱛᱮᱫ ᱚᱱᱠᱟ ᱞᱟᱹᱜᱤᱫᱼᱟ ᱟᱨᱠᱤ᱾
ᱚᱸᱻ
ᱥᱩᱠᱨᱤ ᱡᱤᱞ ᱠᱚ
ᱦᱩᱸ ᱦᱩᱸ, ᱛᱚᱵᱮ ᱟᱯᱮ ᱫᱚ ᱚᱱᱛᱮ ᱫᱚ ᱵᱟᱡᱟᱨ ᱠᱚᱫᱚ ᱛᱤᱱᱟᱹᱜ ᱡᱷᱟᱹᱞ, ᱛᱤᱱᱟᱹᱜ ᱥᱟᱺᱜᱤᱧ ᱨᱮ ᱢᱮᱱᱟᱜᱼᱟ᱾
ᱯᱮ ᱠᱤᱞᱳᱢᱤᱴᱟᱨ ᱚᱝᱠᱟ᱾
ᱚᱸ, ᱛᱚ ᱚᱸᱰᱮ ᱠᱷᱚᱡ ᱜᱮ ᱡᱚ ᱛᱚ ᱯᱮ, ᱟᱞᱮ ᱫᱚ ᱥᱟᱺᱜᱤᱧ ᱜᱮᱭᱟᱞᱮ ᱟᱞᱮ ᱫᱚ᱾
ᱦᱩᱸ
ᱦᱩᱸ ᱟᱫᱚ ᱥᱩᱨ ᱠᱚᱨᱮ ᱜᱮ ᱚᱱᱟ ᱤᱭᱟᱹ ᱦᱟᱴ ᱠᱚᱜᱮ ᱵᱟᱹᱭᱥᱟᱹᱜ ᱜᱮᱭᱟ ᱟᱫᱚ ᱚᱸᱰᱮ ᱠᱷᱚᱡ ᱜᱮ ᱚᱱᱟ ᱥᱚᱵᱽᱡᱤ ᱠᱚ ᱥᱮ ᱡᱟᱦᱟᱸᱱᱟᱜ ᱡᱤᱞ ᱠᱚᱦᱚᱸ ᱧᱟᱢᱚᱜ ᱜᱮᱭᱟ ᱥᱩᱠᱨᱤ ᱡᱤᱞ ᱠᱚᱦᱚᱸ ᱧᱟᱢᱚᱜᱼᱟ᱾ ᱛᱤᱦᱤᱧ ᱡᱮᱢᱚᱱ ᱨᱚᱵᱤ ᱵᱟᱨ ᱠᱟᱱᱟ᱾ ᱟᱴᱷᱣᱟᱨ, ᱛᱚ ᱛᱮᱦᱮᱧ ᱦᱚᱸ ᱧᱟᱢᱚᱜᱼᱟ᱾ ᱛᱮᱦᱮᱧ ᱦᱚᱸ ᱥᱩᱠᱨᱤ ᱡᱤᱞ ᱟᱞᱮ ᱥᱮᱫ ᱫᱚ ᱧᱟᱢᱚᱜ ᱜᱮᱭᱟ ᱟᱫᱚ ᱠᱚᱢ ᱛᱟᱦᱮᱸ ᱞᱮᱱ ᱠᱷᱟᱱ ᱫᱚ ᱫᱟᱢ ᱠᱚ ᱰᱷᱮᱨᱟᱠᱚ ᱟᱨᱦᱚᱸ ᱠᱚ ᱠᱚᱢ ᱟᱠᱚ᱾
ᱦᱩᱸ, ᱟᱞᱮ ᱥᱮᱫ ᱫᱚ ᱚᱱᱟ ᱯᱮ ᱠᱤᱞᱳᱢᱤᱴᱟᱨ ᱵᱟᱡᱟᱨ ᱛᱟᱣ ᱨᱮᱦᱚᱸ ᱚᱱᱟ ᱵᱟᱡᱟᱨ ᱨᱮᱫᱚ ᱡᱷᱚᱛᱚ ᱠᱤᱪᱷᱩ ᱫᱚ ᱵᱟᱭ ᱧᱟᱢᱚᱜᱼᱟ᱾ ᱟᱹᱰᱤ ᱥᱟᱺᱜᱤᱧ ᱥᱮᱫ ᱪᱟᱞᱟᱜ ᱦᱩᱭᱩᱜᱼᱟ᱾ ᱚᱱᱟ, ᱚᱱᱟ ᱠᱚ ᱨᱮᱱᱟᱜ ᱜᱮ ᱚᱥᱩᱵᱤᱫᱟ ᱠᱚ ᱦᱩᱭᱩᱜᱼᱟ ᱟᱨᱠᱤ
ᱦᱮᱸ ᱦᱮᱸ, ᱡᱮᱢᱚᱱ ᱤᱭᱟᱹ ᱠᱚᱦᱚᱸ ᱚᱱᱟ ᱠᱚᱞᱮᱡᱽ ᱠᱚᱦᱚᱸ ᱛᱚᱵᱮ ᱟᱯᱮ ᱥᱮᱫ ᱠᱷᱚᱡ ᱫᱚ ᱛᱚᱲᱟ ᱡᱷᱟᱹᱞ ᱜᱮᱭᱟ ᱥᱠᱩᱞ ᱠᱚᱞᱮᱡᱽ ᱠᱚ?
ᱦᱩᱸ
ᱜᱮ ᱥᱠᱩᱞ᱾
ᱦᱩᱸ᱾
ᱚᱱᱟ ᱥᱩᱨ ᱠᱚᱨᱮ ᱛᱟᱦᱮᱸ ᱞᱮᱱ ᱠᱷᱟᱡ ᱫᱚ ᱟᱨᱦᱚᱸ ᱥᱩᱵᱤᱫᱷᱟ ᱦᱩᱭ ᱠᱚᱜᱼᱟ ᱟᱞᱮ ᱫᱚ ᱥᱟᱺᱜᱤᱧ ᱨᱮᱜᱮ᱾ᱥᱟᱺᱜᱤᱧ ᱨᱮᱜᱮ ᱟᱞᱮ ᱦᱚᱸ
ᱠᱩᱲᱤ ᱠᱤᱞᱳᱢᱤᱴᱟᱨ ᱜᱟᱱ ᱵᱟᱡᱟᱨ ᱢᱮᱱᱟᱜᱼᱟ, ᱩᱱᱟᱹᱜ ᱥᱟᱺᱜᱤᱧ ᱨᱮᱜᱮ ᱠᱚᱞᱮᱡᱽ ᱠᱚᱦᱚᱸ ᱢᱮᱱᱟᱜᱼᱟ ᱤᱥᱠᱩᱞ ᱠᱚᱦᱚᱸ ᱦᱩᱜ-ᱩ, ᱟᱫᱚ ᱯᱟᱲᱦᱟᱜ ᱠᱚᱫᱚ ᱰᱷᱮᱨ ᱫᱚ ᱚᱱᱟ ᱦᱳᱥᱴᱮᱞ ᱠᱚᱨᱮ ᱠᱚ ᱤᱫᱤ ᱦᱚᱴᱚ ᱠᱟᱱᱟ ᱜᱤᱫᱽᱨᱟᱹ ᱠᱚ ᱯᱟᱹᱴᱷᱩᱣᱟᱹ ᱠᱚ, ᱩᱱᱠᱩ ᱯᱟᱲᱦᱟᱜ ᱠᱟᱱᱟ ᱚᱸᱰᱮ
ᱫᱚ ᱦᱳᱥᱴᱮᱞ ᱜᱮ ᱵᱮᱥᱤ ᱪᱟᱹᱞᱩ ᱜᱮᱭᱟ᱾ ᱢᱟᱱᱮ ᱥᱟᱺᱜᱤᱧ ᱜᱮ ᱥᱤᱥᱠᱩᱞ, ᱥᱟᱭᱠᱮᱞ ᱛᱮ ᱠᱟᱹᱴᱤᱡ ᱚᱥᱩᱵᱤᱫᱟ ᱦᱚ ᱦᱩᱭᱩᱜᱼᱟ᱾
ᱦᱮᱸ ᱦᱮᱸ ᱱᱮᱛᱟᱨ ᱫᱚ ᱟᱨᱦᱚᱸ ᱥᱤᱛᱩᱝ᱾ ᱦᱮᱸ ᱦᱮᱸ᱾ ᱥᱤᱛᱩᱝ ᱦᱚᱸ ᱱᱮᱛᱟᱨ ᱫᱚ ᱠᱟᱡᱟᱠ ᱜᱮ ᱥᱤᱛᱩᱝ ᱮᱫᱟ᱾ ᱪᱟᱞᱟᱜ ᱦᱤᱡᱩᱜ ᱦᱚᱸ ᱢᱩᱥᱠᱤᱞ ᱜᱮ᱾
ᱦᱩᱸ
ᱦᱮᱸ
ᱟᱨ
ᱛᱚ ᱚᱲᱟᱜ ᱦᱚᱲ ᱫᱚ ᱪᱮᱫ ᱞᱮᱠᱟ ᱢᱮᱱᱟᱜ ᱠᱚ ᱛᱟᱯᱮᱭᱟ?
ᱦᱮᱸ ᱡᱚᱛᱚ ᱢᱚᱸᱡᱽ ᱜᱮᱭᱟ ᱠᱚ ᱴᱷᱤᱠ ᱜᱮᱭᱟ ᱠᱚ᱾
ᱦᱩᱸ
ᱦᱮᱸ ᱚᱲᱟᱜ ᱠᱚᱨᱮ ᱜᱮ ᱢᱮᱱᱟᱜ ᱠᱚᱣᱟ ᱱᱤᱛᱚᱜ ᱫᱚ᱾ ᱦᱳᱭ ᱟᱯᱮ ᱫᱚ ᱡᱚᱢ ᱵᱟᱲᱟ ᱠᱚ ᱦᱩᱭᱱᱟ ᱟᱯᱮ ᱫᱚ?
ᱦᱩᱸ ᱡᱚᱢ ᱵᱟᱲᱟ ᱠᱚᱫᱚ ᱦᱳᱭ ᱠᱟᱱᱟ ᱟᱨᱚ ᱛᱚ ᱤᱥᱤᱱ ᱦᱳᱭᱳᱜᱼᱟ᱾ ᱫᱟᱜ ᱫᱟᱭ
ᱫᱟᱠᱟ ᱯᱮ ᱡᱚᱢ ᱠᱮᱫᱟ ᱥᱮ?
ᱦᱩᱸ
ᱟᱨ ᱪᱮᱜ ᱯᱮ ᱩᱛᱩ ᱞᱮᱫᱟ ᱛᱚᱵᱮ?
ᱟᱹᱞᱩ ᱦᱚᱛᱚᱜ ᱟᱲᱟᱜ ᱠᱚ᱾ ᱟᱹᱞᱩ ᱪᱷᱟᱲᱟ ᱪᱮᱜ ᱢᱮᱱᱟᱜᱼᱟ?
ᱦᱚᱛᱚᱫ ᱟᱲᱟᱜ ᱦᱚᱸ ᱟᱯᱮᱥᱮᱜ ᱠᱚ ᱡᱚᱢᱟ ᱠᱚ ᱥᱮ ᱠᱚᱸᱰᱷᱟ ᱟᱲᱟᱜ?
ᱦᱚᱛᱚᱜ ᱟᱲᱟᱜ᱾ ᱟᱯᱮ ᱥᱮᱫ ᱫᱚ ᱦᱚᱛᱚᱜ ᱟᱲᱟᱜ ᱵᱟᱝ ᱠᱚ ᱡᱚᱢᱟ?
ᱟᱞᱮ ᱥᱮᱫ ᱫᱚ ᱱᱚᱛᱮ ᱫᱚ ᱦᱚᱛᱚᱜ ᱟᱲᱟᱜ ᱫᱚ ᱵᱟᱠᱚ ᱚᱝᱠᱟ ᱫᱚ ᱵᱟᱹᱧ ᱧᱮᱞ ᱵᱟᱲᱟᱣ ᱠᱟᱜ ᱠᱚᱣᱟ᱾ ᱡᱚᱢ ᱦᱚᱸ ᱥᱮ ᱤᱧ ᱦᱚᱸ ᱵᱟᱹᱧ ᱡᱚᱢ ᱵᱟᱲᱟᱣ ᱠᱟᱫᱟ᱾ ᱠᱚᱸᱰᱷᱟ ᱟᱲᱟᱜ ᱠᱚ ᱡᱚᱢᱟ᱾
ᱦᱚᱸ ᱦᱚᱛᱚᱜ ᱚᱲᱟᱜ ᱦᱚᱸᱠᱚ ᱡᱚᱢᱟ᱾ ᱪᱟᱥ ᱨᱮᱱᱟᱜ ᱡᱤᱱᱤᱥ ᱛᱚ᱾
ᱚ ᱦᱚᱛᱚᱜ ᱟᱲᱟᱜ ᱫᱚ ᱪᱮᱫ ᱞᱮᱠᱟ ᱠᱚ ᱩᱛᱩᱭᱟ ᱩᱛᱩ ᱫᱚ?
ᱦᱮᱸ ᱡᱮᱢᱚᱱ ᱠᱚ ᱩᱛᱩᱭᱟ ᱛᱮᱢᱚᱱ ᱜᱮ ᱟᱹᱨᱠᱤ᱾ ᱮᱢᱱᱤ ᱡᱮᱢᱚᱱ ᱠᱚᱸᱰᱷᱟ ᱟᱲᱟᱝ ᱠᱚ ᱵᱷᱟᱹᱡᱤᱭᱟ ᱚᱝᱠᱟ ᱜᱮᱠᱚ ᱵᱷᱟᱹᱡᱤᱭᱼᱟ᱾ ᱟᱨ ᱡᱟᱦᱟᱱᱟᱜ ᱥᱟᱶ ᱛᱮᱦᱚᱸ ᱠᱚ ᱥᱚᱲᱚᱢ ᱢᱮᱥᱟᱭᱼᱟ ᱟᱨᱠᱤ᱾ ᱟᱹᱞᱩ ᱥᱟᱶᱛᱮ ᱢᱟᱱᱮ ᱡᱟᱦᱟᱱ ᱥᱟᱶ ᱛᱮᱜᱮ᱾ ᱦᱚᱛᱚᱜ ᱠᱷᱟᱰᱟ ᱠᱚ᱾ ᱢᱟᱱᱮ ᱡᱟ ᱰᱟᱹᱴᱤ ᱛᱮᱜ ᱟᱨᱠᱤ᱾
ᱦᱩᱸ ᱦᱩᱸ᱾ ᱛᱚᱵᱮ ᱱᱚᱸᱰᱮ ᱦᱚᱸ ᱚᱲᱟᱜ ᱨᱮ ᱢᱮ ᱢᱮᱛᱟ ᱠᱚ ᱦᱩᱭᱩᱜᱼᱟ, ᱛᱚᱵᱮ ᱦᱚᱛᱚᱫ ᱟᱲᱟᱜ ᱩᱛᱩ ᱞᱟᱜᱟᱭ ᱯᱮ ᱪᱮᱫ ᱞᱮᱠᱟ ᱥᱤᱵᱤᱞᱚᱜᱼᱟ? ᱡᱚᱢ ᱞᱟᱜᱟᱭ ᱵᱚ᱾
ᱦᱩᱸ᱾
ᱟᱨ ᱩᱞ ᱵᱤᱞᱤ ᱠᱚᱫᱚ ᱪᱟᱵᱟᱭᱮᱱᱟ ᱥᱮ ᱢᱮᱱᱟᱜ ᱜᱮᱭᱟ ᱟᱯᱮ ᱥᱮᱫ?
ᱢᱟᱛᱚ ᱵᱟᱹᱱᱩᱜ᱾ ᱦᱚᱲᱟᱜ ᱚᱲᱟᱜ ᱨᱮ ᱢᱮᱱᱟᱜᱼᱟ᱾ ᱯᱮᱲᱟ ᱠᱚᱴᱷᱮᱱ ᱠᱷᱚᱱᱟᱜ ᱟᱹᱜᱩ ᱦᱩ ᱵᱟᱲᱟ ᱦᱳᱭᱳᱜ ᱠᱟᱱ ᱛᱟᱦᱮᱸᱜ᱾ ᱡᱚᱢ ᱵᱟᱲᱟ ᱦᱳᱭᱳᱜ ᱠᱟᱱ ᱛᱟᱦᱮᱸᱫ᱾
ᱦᱩᱸ ᱦᱩᱸ
ᱟᱯᱮ ᱥᱮᱫ ᱪᱟᱵᱟᱭ ᱮᱱᱟ ᱥᱮ ᱢᱮᱱᱟᱜ ᱜᱮᱭᱟᱻ
ᱟᱞᱮᱥᱮᱫ ᱛᱷᱚᱲᱟ ᱛᱷᱩᱲᱤ ᱥᱟᱨᱮᱡ ᱵᱟᱲᱟᱣ ᱠᱟᱱᱟ᱾ ᱟᱫᱚ ᱟᱞᱮ ᱥᱮᱫ ᱫᱚ ᱚᱲᱟᱜ ᱚᱲᱟᱜ ᱢᱮᱱᱟᱜᱼᱟ, ᱟᱫᱚ ᱱᱚᱛᱮ ᱥᱟᱨᱮᱡᱚᱜ ᱜᱮᱭᱟ᱾ ᱟᱠᱚᱭ ᱦᱚᱸ ᱡᱚᱢ ᱦᱚᱲ ᱦᱚᱸ ᱵᱟᱹᱱᱩᱜ ᱠᱚᱣᱟ᱾ ᱡᱚᱢ ᱦᱚᱸ ᱵᱟᱠᱚ ᱡᱚᱢᱟ ᱛᱤᱱᱟᱹᱜ ᱮᱢ ᱡᱚᱢ ᱫᱟᱲᱮᱜᱼᱟ?
ᱟᱯᱮ ᱥᱮᱜ ᱜᱮ ᱵᱷᱟᱹᱜᱮ ᱛᱟᱦᱚᱞᱮ᱾
ᱦᱩᱸ ᱦᱩᱸ
ᱠᱤᱨᱤᱧ ᱠᱟᱛᱮᱜ ᱡᱚᱢ ᱦᱳᱭᱳᱜ ᱛᱟᱞᱮᱭᱟ, ᱵᱟᱝᱠᱷᱟᱱ ᱯᱮᱲᱟ ᱴᱷᱮᱱ ᱠᱷᱚᱱ ᱦᱚᱸ ᱟᱹᱜᱩ ᱠᱟᱛᱮᱜ ᱦᱚᱲᱟᱜ ᱚᱲᱟᱜ ᱨᱮ ᱫᱚ ᱚᱠᱚᱭ ᱫᱚᱢ ᱠᱷᱚᱭ ᱠᱚᱣᱟ᱾ ᱵᱟᱨᱭᱟ ᱯᱮᱭᱟ ᱫᱟᱨᱮ ᱢᱮᱱᱟᱜᱼᱟ᱾
ᱦᱮᱸ ᱟᱯᱮ ᱫᱚ ᱟᱯᱮ ᱥᱮᱫ ᱫᱚ ᱵᱩᱨᱩ ᱫᱤᱥᱚᱢ ᱥᱮ ᱵᱤᱨ ᱫᱤᱥᱚᱢ?
ᱵᱤᱨ ᱫᱤᱥᱚᱢ᱾
ᱚ ᱥᱟᱨᱡᱚᱢ ᱵᱤᱨ ᱠᱩᱢᱮᱱᱟᱜ ᱜᱮᱭᱟ ᱩᱸᱱᱟᱜ ᱟᱞᱮ ᱫᱚ ᱵᱩᱨᱩ ᱫᱤᱥᱚᱢ
ᱚ ᱟᱞᱮ ᱥᱮᱜ ᱫᱚ ᱵᱤᱨᱤ ᱥᱩᱫᱷᱩ ᱵᱤᱨ ᱡᱟᱦᱟᱸ ᱥᱮᱜ ᱜᱮᱢ ᱪᱟᱞᱟᱜᱼᱟ ᱵᱤᱨ ᱯᱟᱨᱚᱢ ᱠᱟᱛᱮ ᱪᱟᱞᱟᱶ ᱦᱳᱭᱳᱜᱼᱟ
ᱥᱟᱨᱡᱚᱢ ᱵᱤᱨ
ᱦᱩᱸ
ᱚᱸ
ᱛᱟᱦᱚᱞᱮ ᱟᱯᱮ ᱫᱚ ᱥᱟᱦᱟᱱ ᱫᱚ ᱪᱮᱫᱯᱮ ᱴᱮᱠᱟᱣᱟ ᱵᱩᱨᱩ ᱫᱚ
ᱵᱩᱨᱩ ᱨᱮ ᱧᱟᱢᱚᱜᱼᱟ ᱥᱟᱦᱟᱱ ᱠᱩ ᱢᱮᱱᱟᱜᱼᱟ ᱟᱭᱢᱟ ᱤᱭᱟᱹ ᱠᱚ ᱥᱟᱨᱡᱚᱢ ᱠᱚᱦᱚᱸ ᱢᱮᱱᱟᱜᱼᱟ ᱵᱩᱨᱩ ᱨᱮ ᱢᱟᱜ ᱟᱹᱜᱩᱭ ᱜᱮᱭᱟ ᱠᱚ ᱡᱟᱦᱟᱸᱭ ᱟᱹᱜᱩ ᱦᱚᱲ ᱫᱚ
ᱚᱸ
ᱦᱩᱸ, ᱰᱷᱮᱞᱟ ᱠᱚ ᱢᱮᱱᱟᱜᱼᱟ ᱥᱩᱨ ᱥᱩᱨᱛᱮ ᱚᱱᱟ ᱞᱮ ᱢᱟᱜ ᱵᱟᱲᱟ ᱠᱟᱣᱫᱟ ᱚᱱᱟ ᱜᱤᱛᱮᱜᱮ ᱤᱭᱟᱹ ᱦᱩᱭᱩᱜᱼᱟ ᱾ ᱫᱟᱠᱟ ᱩᱛᱩᱭ ᱦᱩᱭᱩᱜ ᱠᱟᱱᱟ᱾ ᱩᱸ
ᱚᱱᱟ ᱥᱟᱦᱟ ᱫᱚ ᱪᱮᱠᱟ ᱡᱳᱞᱚᱜᱼᱟ ᱾ᱰᱷᱮᱞᱟ ᱥᱮ ᱪᱮᱜ?
ᱦᱮᱸ ᱚᱱᱟ ᱨᱚᱦᱚᱲ ᱠᱟᱛᱮ ᱨᱚᱦᱚᱲ ᱦᱩᱭᱩᱜᱼᱟ᱾ ᱨᱚᱦᱚᱲ ᱠᱟᱛᱮᱜ ᱢᱚᱸᱡᱽ ᱜᱮ ᱡᱩᱞᱩᱜᱼᱟ᱾ ᱟᱨ ᱚᱱᱟ ᱫᱚ ᱡᱟᱦᱟᱸ ᱠᱟᱹᱢᱤ ᱨᱮᱫᱚ ᱵᱟᱝ ᱞᱟᱜᱟᱜᱼᱟ ᱛᱚ ᱾ ᱡᱮᱢᱚᱱ ᱤᱭᱟᱹ ᱥᱟᱨᱡᱚᱢ ᱚᱱᱟ ᱤᱭᱟᱹ ᱠᱚᱫᱚ ᱚᱲᱟᱜ ᱠᱚᱨᱮ ᱦᱚᱸᱢ ᱞᱟᱜᱟᱣ ᱫᱟᱲᱮᱭᱟᱜᱼᱟ᱾ ᱤᱭᱩ ᱠᱟᱞᱮᱠᱴᱟᱨ ᱚᱱᱟ ᱫᱟᱨᱮ ᱠᱚᱫᱚ᱾ ᱦᱮᱸ ᱟᱫᱚ ᱰᱷᱮᱞᱟ ᱫᱚ ᱚᱱᱠᱟ ᱡᱟᱦᱱᱟᱜ ᱤᱭᱟᱹ ᱫᱚ ᱵᱟᱝ ᱠᱟᱱᱟ᱾ ᱚᱱᱟ ᱫᱚ ᱴᱷᱮᱠᱟᱣ ᱨᱮᱜᱮ ᱴᱷᱤᱠᱚᱜᱼᱟ ᱾ᱟᱫᱚ ᱚᱱᱟᱛᱮ ᱚᱱᱟᱜᱮ ᱰᱷᱮᱨ ᱫᱚ ᱴᱷᱮᱠᱟᱣ ᱦᱩᱸ
ᱟᱞᱮ ᱥᱮᱫ ᱫᱚ ᱵᱤᱨ ᱥᱳᱨ ᱨᱮ ᱛᱚ ᱾ ᱚᱱᱟ ᱦᱟᱛᱤᱨ ᱛᱮ ᱥᱩᱫᱩ ᱥᱟᱨᱡᱚᱢ ᱜᱮᱠᱚ ᱴᱷᱮᱠᱟᱣᱼᱟ᱾
ᱚ ᱦᱩᱸ ᱦᱩᱸ ᱟᱨ ᱟᱯᱮ ᱥᱮᱫ ᱫᱚ ᱚᱱᱟ ᱯᱟᱛᱲᱟ ᱫᱚᱠᱚ ᱵᱮᱱᱟ ᱟᱥᱮ ᱵᱟᱝ, ᱥᱟᱨᱡᱚᱢ ᱥᱟᱠᱟᱢ ᱥᱮ ᱢᱩᱨᱩᱫ
ᱦᱮᱸ ᱦᱩᱸ ᱯᱟᱛᱲᱟ ᱠᱚ ᱵᱮᱱᱟᱜᱼᱟ᱾ ᱟᱠᱷᱨᱤᱧ ᱟᱠᱚ ᱛᱚ᱾ ᱟᱲᱟᱭ ᱥᱚ ᱴᱟᱠᱟ ᱠᱟᱛᱮᱫ ᱪᱟᱞᱟᱜ ᱠᱟᱱᱟ ᱥᱚ ᱦᱟᱡᱟᱨ ᱦᱟᱡᱟᱨ
ᱚ ᱦᱮᱸ ᱦᱮᱸ ᱛᱚᱵᱮ ᱟᱢ ᱫᱚᱢ ᱵᱟᱲᱟᱭ ᱜᱮᱭᱟ ᱵᱮᱱᱟᱣ? ᱦᱩᱸ ᱚᱱᱟ ᱠᱚ ᱪᱤᱫ ᱦᱚᱸ ᱵᱷᱟᱜᱮ ᱜᱮᱭᱟ ᱾ ᱪᱤᱫ ᱠᱟᱜ ᱟᱢ ᱵᱮᱱᱟᱣ ᱵᱟᱲᱟᱭ ᱟᱢ᱾
ᱦᱩᱸ
ᱡᱟᱦᱟᱱᱟᱜ ᱜᱮ ᱪᱤᱫ ᱫᱚ ᱟᱹᱰᱤ ᱵᱷᱟᱜᱮ ᱜᱮᱭᱟ ᱥᱮ ᱡᱟᱦᱟᱸ ᱠᱤᱪᱨᱤᱡ ᱥᱤᱞᱟᱹᱭ ᱠᱚ ᱥᱮ ᱯᱟᱛᱲᱟ ᱵᱮᱱᱟᱣ ᱡᱟᱦᱟᱱᱟᱜ ᱜᱮ ᱩᱸ
ᱟᱞᱮ ᱥᱮᱫ ᱫᱚ ᱡᱩᱫᱤ ᱠᱟᱹᱢᱤ ᱵᱟᱝ ᱠᱚ ᱧᱟᱢᱟ ᱚᱱᱮ ᱥᱟᱠᱟᱢ ᱠᱚᱫᱚ ᱠᱚ ᱵᱮᱱᱟᱣ ᱵᱟᱲᱟᱭᱟ ᱟᱨ ᱠᱤ ᱦᱮᱡ ᱟᱠᱚ᱾
ᱦᱮᱸ ᱦᱮᱸ ᱨᱳᱡᱜᱟᱨ ᱫᱚ ᱡᱟᱹᱨᱩᱨ ᱜᱮᱭᱟ ᱛᱚ᱾
ᱦᱩᱸ ᱡᱟᱦᱟᱸ ᱞᱮᱠᱟ ᱨᱳᱡᱜᱟᱨ ᱚᱱᱟ ᱠᱚᱜᱮ ᱱᱮᱛᱟᱨ ᱫᱚ ᱪᱮᱫ ᱦᱩᱭᱩᱜ ᱠᱟᱱᱟ᱾
ᱦᱩᱸ
ᱦᱩᱸ ᱛᱟᱦᱚᱞᱮ ᱟᱯᱮ ᱥᱮᱫ ᱫᱚ ᱪᱟᱥᱵᱟᱥ ᱫᱚ ᱵᱷᱟᱜᱮ ᱜᱮ ᱦᱩᱭᱩᱜ ᱜᱮᱭᱟ ᱵᱟᱝ?
ᱟᱪᱪᱷᱟ
ᱚ
ᱟᱯᱮ ᱫᱚ ᱟᱯᱮᱫᱚ ᱥᱩᱱᱩᱱᱟ ᱦᱳᱲᱳ, ᱡᱚᱱᱰᱨᱟ, ᱠᱚ ᱚᱱᱟ ᱠᱚ, ᱚᱱᱟ ᱠᱚᱜᱮ ᱠᱚ ᱨᱚᱦᱚᱭᱟ᱾
ᱦᱮᱸ ᱱᱚᱛᱮ ᱫᱚ ᱚᱱᱠᱟ ᱫᱟᱜ ᱨᱮᱭᱟᱜ ᱵᱮᱵᱚᱥᱛᱷᱟ ᱦᱚᱸ ᱚᱱᱠᱟ ᱫᱚ ᱵᱟᱹᱱᱩᱜ-ᱟ᱾ ᱟᱫᱚ ᱡᱟ ᱚᱱᱟ ᱱᱚᱣᱟ ᱤᱭᱟᱹ ᱥᱚᱢᱚᱭ ᱜᱮ, ᱫᱟᱜ ᱡᱟᱹᱯᱩᱫ ᱥᱚᱢᱚᱭ ᱜᱮ ᱚᱱᱟ ᱡᱟ ᱦᱩᱲᱩ ᱠᱚᱞᱮ ᱨᱚᱦᱚᱭᱟ ᱤᱱᱟᱹᱜᱮ᱾ ᱡᱟᱦᱟᱱᱟᱜ ᱥᱮ ᱠᱮᱱᱮᱞ ᱠᱩ ᱥᱮ ᱚᱱᱟ ᱤᱭᱟᱹ ᱠᱚᱫᱚ ᱵᱟᱹᱱᱩᱜ-ᱟ ᱢᱤᱱᱤ ᱠᱚᱫᱚ᱾ ᱦᱩᱸ ᱟᱯᱮ ᱥᱮᱫ ᱫᱚ ᱚᱱᱟ ᱠᱚᱦᱚᱸ ᱢᱮᱱᱟᱜ-ᱟ᱾ ᱢᱤᱱᱤ ᱠᱩ ᱤᱭᱟᱹ ᱠᱩ᱾
ᱦᱩᱸ
ᱦᱮᱸ ᱵᱷᱟᱜᱮ ᱜᱮᱭᱟ ᱟᱫᱚ ᱱᱚᱣᱟ ᱫᱚ ᱟᱞᱮ ᱫᱚ ᱵᱩᱨᱩ ᱫᱤᱥᱚᱢ ᱦᱮᱸ ᱵᱩᱨᱩ ᱫᱤᱥᱚᱢ, ᱫᱷᱤᱨᱤ ᱫᱤᱥᱚᱢ, ᱞᱮ ᱯᱟᱲᱟᱣᱱᱟ ᱛᱚ᱾ ᱟᱫᱚ ᱚᱱᱟᱛᱮ ᱱᱚᱛᱮ ᱫᱚ ᱢᱤᱱᱤ ᱠᱚᱦᱚᱸ ᱩᱱᱟᱹᱜ ᱵᱚᱞᱮ ᱵᱟᱝ ᱤᱭᱟᱹ, ᱫᱟᱜ ᱦᱚᱸ ᱟᱹᱰᱤ ᱞᱟᱛᱟᱨ ᱨᱮ ᱢᱮᱱᱟᱜ-ᱟ᱾
ᱦᱩᱸ
ᱦᱩᱸ ᱚᱱᱟ ᱤᱭᱟᱹᱛᱮ ᱚᱱᱠᱟ ᱪᱟᱥᱵᱟᱥ ᱨᱮᱭᱟᱜ ᱦᱚᱸ ᱚᱥᱩᱵᱤᱫᱟ ᱜᱮᱭᱟ ᱱᱚᱛᱮ
ᱦ ᱪᱟᱥᱵᱟᱥ ᱨᱮᱫᱚ ᱢᱤᱱᱤ ᱜᱮ ᱵᱟᱝᱠᱷᱟᱱ ᱫᱚ ᱚᱥᱩᱵᱤᱫᱟ ᱜᱮᱛᱚ ᱦᱳᱭᱳᱜ-ᱟ᱾ ᱪᱟᱥ ᱤᱰᱮ ᱠᱷᱟᱱ ᱢᱤᱫᱴᱮᱱ ᱢᱤᱱᱤ ᱫᱚ ᱪᱟᱹᱼᱟ᱾
ᱦᱩᱸ ᱦᱩ
ᱦᱩᱸ
ᱟᱫᱚ ᱟᱢᱫᱚ ᱪᱮᱫ ᱠᱚ ᱱᱮᱛᱟᱨ ᱫᱚᱢ ᱪᱮᱠᱟ ᱵᱟᱲᱟᱭᱮᱫᱟ ᱯᱟᱲᱦᱟᱜ ᱨᱮᱥᱮ ᱚᱲᱟᱜ ᱨᱮᱜᱤ
ᱦᱮᱸ ᱯᱟᱲᱦᱟᱣ ᱜᱮ ᱟᱞᱤᱧ ᱤᱥᱠᱩᱞ ᱴᱤᱭᱩᱥᱚᱱ ᱫᱚ ᱪᱟᱞᱟᱣ ᱦᱳᱭᱳᱜᱼᱟ
ᱚ ᱦᱩᱸ ᱦᱩᱸ
ᱟᱢ ᱫᱚ ᱪᱮᱫ ᱠᱚᱢ ᱪᱤᱠᱟᱹ ᱵᱟᱲᱟ